ᱦᱚ᱾
ᱦᱮᱸ, ᱦᱮᱞᱳ ᱜᱚᱝᱠᱮ ᱡᱚᱦᱟᱨ ᱜᱮ᱾
ᱡᱚᱦᱟᱨ ᱜᱮ ᱜᱚᱢᱠᱮ, ᱪᱮᱫ ᱠᱚᱫᱚᱵᱤᱱ ᱪᱤᱠᱟᱹᱭᱮᱫᱟ ᱜᱚᱝᱠᱮ ᱛᱟᱦᱚᱞᱮ?
ᱟᱹᱞᱤᱧ ᱫᱚᱞᱤᱧ ᱫᱩᱲᱩᱵ ᱵᱟᱲᱟ ᱟᱠᱟᱱᱟ ᱾ ᱟᱵᱤᱱ ᱜᱮ ᱪᱮᱫ ᱠᱚ ᱵᱤᱱ ᱪᱤᱠᱟᱹ ᱵᱟᱲᱟᱭ ᱫᱟ?
ᱟᱹᱞᱤᱧ ᱦᱚᱸᱞᱤᱧ ᱫᱩᱲᱩᱵ ᱵᱟᱲᱟ ᱟᱠᱟᱱᱟ ᱾ ᱟᱫᱚ ᱡᱚᱢ ᱵᱟᱲᱟ ᱠᱚᱫᱚ ᱦᱩᱭᱱᱟᱥᱮ ᱵᱟᱝ ᱜᱚᱝ
ᱡᱚᱢ ᱵᱟᱲᱟ ᱠᱚᱫᱚ ᱤᱥᱤᱱ ᱵᱟᱲᱟ ᱠᱚ ᱟᱹᱣᱨᱤ ᱦᱩᱭᱩᱜᱼᱟ, ᱟᱫᱚ ᱵᱟᱝ ᱤᱥᱤᱱ ᱞᱮᱱᱠᱷᱟᱱ ᱪᱤᱠᱟᱹᱛᱮ ᱡᱚᱢ ᱵᱟᱲᱟ ᱦᱩᱭᱩᱜᱼᱟ᱾
ᱚ, ᱟᱫᱚ ᱛᱮᱦᱮᱱ ᱫᱚ ᱠᱟᱹᱢᱤ ᱠᱚᱫᱚ ᱵᱤᱱ ᱪᱟᱞᱮᱱᱟ ᱥᱮ ᱵᱟᱝ ᱵᱟᱹᱫᱽ ᱵᱟᱹᱭᱟᱹᱲ ᱠᱟᱹᱢᱤ ᱠᱚᱫᱚ?
ᱟᱫᱚ ᱧᱤᱫᱟᱹ ᱵᱮᱲᱟ ᱫᱚ ᱪᱤᱠᱟᱹᱛᱮᱞᱤᱧ ᱠᱟᱹᱢᱤᱭᱟ ᱢᱟᱥᱮ ᱞᱟᱹᱭ ᱵᱤᱱ?
ᱚᱱᱟ ᱦᱚᱸ ᱠᱟᱛᱷᱟ ᱠᱟᱱ ᱜᱮᱭᱟ, ᱟᱫᱚ ᱥᱮᱛᱟᱜ ᱵᱮᱲᱟ ᱫᱚ ᱠᱟᱹᱢᱤ ᱵᱤᱱ ᱪᱟᱞᱮᱱᱟ ᱥᱮ ᱪᱮᱫ?
ᱦᱮᱸ ᱥᱤᱧ ᱵᱮᱲᱟ ᱫᱚ ᱠᱟᱹᱢᱤ ᱵᱟᱲᱟ ᱦᱩᱭᱱᱟ ᱾ ᱟᱲᱮ ᱠᱚ ᱞᱟᱜ ᱵᱟᱲᱟ ᱦᱩᱭᱱᱟ ᱾
ᱦᱩᱸ, ᱛᱟᱦᱞᱮ ᱜᱚᱝᱠᱮ ᱫᱚ ᱪᱮᱫ ᱵᱤᱱ ᱪᱤ ᱠᱮᱫᱟ ᱵᱟᱹᱫᱽ ᱠᱚᱫᱚ ᱵᱟᱹᱫᱽ ᱵᱟᱹᱭᱟᱹᱲ ᱠᱚ ᱾
ᱟᱵᱚᱣᱟᱜ ᱡᱟᱦᱟᱸ ᱱᱟᱦᱮᱞ ᱠᱚ ᱢᱮᱱᱟᱜ ᱛᱟᱵᱚᱱᱟ᱾ ᱯᱟᱹᱦᱤᱞ ᱠᱷᱚᱱ ᱡᱟᱦᱟᱸ ᱠᱚ ᱵᱮᱵᱚᱦᱟᱨ ᱟᱹᱜᱩ ᱟᱠᱟᱫ ᱛᱟᱵᱚᱱᱟ᱾
ᱛᱟᱦᱚᱞᱮ ᱜᱚᱝᱠᱮ ᱱᱮᱛᱟᱨ ᱫᱚ ᱴᱟᱠᱴᱟᱨ ᱠᱚ, ᱛᱟᱦᱚᱞᱮ ᱜᱚᱝᱠᱮ ᱱᱮᱛᱟᱨ ᱫᱚ ᱴᱟᱠ ᱴᱟᱨ ᱠᱚ ᱵᱮᱵᱚᱦᱟᱨ ᱠᱚᱫᱚ ᱛᱟᱦᱚᱞᱮ ᱴᱟᱠᱴᱟᱨ ᱫᱚ ᱵᱟᱯᱮ ᱥᱤ ᱚᱪᱚᱭᱮᱫᱟ?
ᱟᱫᱚ ᱟᱞᱮ ᱥᱮᱫ ᱫᱚ ᱵᱩᱨᱩ ᱫᱤᱥᱚᱢ ᱦᱚᱲ ᱵᱚᱲᱚ ᱵᱚᱲᱚ ᱟᱞᱮᱛᱮ ᱟᱲᱮ ᱛᱟᱞᱮ ᱟᱲᱮ ᱠᱚ ᱢᱮᱱᱟᱜ ᱛᱟᱞᱮᱭᱟ ᱛᱚ ᱛᱚ ᱚᱱᱟᱛᱮ᱾ ᱴᱟᱠᱴᱟᱨ ᱠᱚ ᱜᱟᱹᱰᱤ ᱠᱚᱫᱚ ᱵᱟᱝ ᱵᱚᱞᱚᱱ ᱜᱮᱭᱟ᱾ ᱛᱚ ᱚᱱᱟᱛᱮ ᱱᱟᱦᱮᱞ ᱠᱚᱛᱮ ᱜᱮ ᱟᱞᱮ ᱫᱚᱞᱮ ᱥᱤ ᱵᱟᱲᱟᱭ ᱜᱮᱭᱟ ᱟᱨ ᱠᱤ
ᱦᱩᱸ ᱾ ᱛᱟᱦᱚᱞᱮ ᱛᱚᱞᱟ ᱢᱟᱱᱮ ᱨᱚᱦᱚᱭ ᱠᱚᱫᱚ ᱮᱛᱚᱦᱚᱵ ᱠᱟᱱᱟ ᱥᱮ ᱵᱟᱝ?
ᱦᱮᱸ ᱨᱚᱦᱚᱭ ᱠᱚᱫᱚ ᱮᱛᱚᱦᱚᱵ ᱵᱟᱲᱟ ᱦᱳᱭ ᱟᱠᱟᱱᱟ ᱟᱨ ᱠᱤ
ᱦᱩᱸ ᱾
ᱟᱯᱮ ᱥᱮᱫ ᱜᱮ ᱨᱚᱦᱚᱭ ᱵᱟᱲᱟ ᱠᱚᱫᱚ ᱮᱛᱚᱦᱚᱵ ᱟᱠᱟᱱᱟ ᱥᱮ ᱟᱹᱣᱨᱤ?
ᱵᱟᱝ ᱵᱟᱝ ᱮᱛᱚᱦᱚᱵ ᱠᱟᱱᱟ ᱱᱤᱛᱚᱜ ᱦᱚᱸ ᱱᱤᱛ ᱛᱚᱞᱟ ᱠᱚᱫᱚ ᱤᱭᱟᱹ ᱪᱟᱜ ᱠᱟᱱᱟ ᱛᱚᱞᱟ ᱠᱚᱫᱚ ᱦᱟᱨᱟ ᱟᱠᱟᱱᱟ ᱨᱚᱦᱚᱭ ᱫᱚ ᱟᱣᱨᱤ ᱟᱨᱟᱢᱵᱚᱜᱼᱟ,
ᱚᱸ
ᱛᱟᱦᱚᱞᱮ ᱜᱚᱢᱠᱮ ᱟᱫᱚ, ᱟᱫᱚ ᱦᱟᱹᱠᱩ ᱠᱚᱫᱚ ᱪᱮᱠᱟ ᱠᱚ ᱧᱟᱢᱚᱜ ᱠᱟᱱᱟ ᱟᱯᱮ ᱥᱮᱫᱚ ᱵᱟᱹᱫ ᱵᱟᱹᱭᱦᱟᱹᱲ ᱠᱚ ᱦᱮᱸ ᱚᱱᱮ ᱛᱚ ᱠᱟᱹᱢᱤ ᱠᱚᱫᱚᱢ ᱪᱟᱜ ᱠᱟᱱ ᱜᱮᱭᱟ ᱛᱟᱦᱚᱞᱮ ᱛᱚ ᱦᱟᱹᱠᱩ ᱠᱚᱫᱚᱢ ᱧᱟᱢ ᱵᱟᱲᱟᱭᱮᱫ ᱠᱚᱣᱟ ᱥᱮ ᱵᱟᱝ?
ᱦᱮᱸ ᱦᱮᱸ ᱟᱫᱚ ᱾ ᱟᱹ ᱦᱟᱹᱠᱩ ᱠᱚᱫᱚ ᱠᱚ ᱧᱟᱢ ᱵᱟᱲᱟᱜ ᱠᱟᱱ ᱜᱮᱭᱟ ᱡᱮᱦᱮᱛᱩ ᱟᱹᱰᱤ ᱫᱤᱱ ᱠᱷᱚᱱᱮ ᱫᱟᱜ ᱵᱟᱲᱟ ᱠᱮᱫᱟ ᱱᱮᱥ ᱫᱚ, ᱛᱚ ᱦᱟᱹᱠᱩ ᱠᱚᱫᱚ ᱵᱷᱟᱹᱜᱤ ᱠᱚ ᱦᱩᱭ ᱟᱠᱟᱱᱟ ᱟᱫᱚ ᱚᱱᱟ ᱠᱚᱨᱮ ᱜᱮ ᱥᱟᱵ ᱵᱟᱲᱟ ᱦᱩᱭᱩᱜ ᱠᱟᱱᱟ ᱞᱟᱫ ᱨᱟᱯ ᱞᱟᱫ ᱠᱟᱛᱮᱫ ᱫᱟᱜ ᱢᱟᱹᱲᱤ ᱠᱚ ᱡᱚᱢ ᱵᱟᱲᱟ ᱦᱩᱭᱩᱜ ᱠᱟᱱᱟ ᱪᱟᱥ ᱠᱟᱹᱢᱤ ᱫᱤᱱ ᱛᱚ ᱡᱟᱦᱟᱸ ᱞᱮᱠᱟ ᱠᱟᱛᱮ ᱠᱟᱛᱮᱫ ᱟᱨᱠᱤ ᱡᱚᱢᱼᱵᱟᱲᱟ ᱾ ᱚᱱᱟ ᱠᱩ ᱦᱟᱹᱠᱩ ᱟᱨ ᱦᱟᱹᱠᱩ ᱞᱟᱫ ᱫᱚ ᱟᱹᱞᱤᱧ ᱫᱚ ᱟᱹᱰᱤ ᱡᱳᱨᱞᱤᱧ ᱠᱩᱥᱤᱭᱟᱜ ᱜᱮᱭᱟ ᱛᱚ ᱚᱱᱟᱛᱮ ᱟᱫᱚ ᱦᱟᱹᱠᱩ ᱛᱮ ᱫᱟᱠᱟ ᱡᱚᱢ ᱫᱚ ᱟᱹᱰᱤ ᱢᱚᱸᱡᱽ ᱜᱮᱞᱤᱧ ᱵᱩᱡᱷᱟᱹᱣᱟ ᱟᱨᱠᱤ
ᱛᱟᱦᱚᱞᱮ ᱜᱚᱝᱠᱮ ᱟᱫᱚ ᱟᱫᱚ ᱪᱤᱞᱤ ᱦᱟᱹᱠᱩ ᱠᱚᱫᱚ, ᱤᱭᱟᱹ ᱠᱚ ᱜᱮᱭᱟ ᱟᱫ ᱪᱩᱱᱟ ᱦᱟᱹᱠᱩ ᱥᱮ ᱢᱟᱱᱮ, ᱢᱟᱱᱮ ᱞᱟᱴᱩ ᱦᱟᱹᱠᱩ ᱠᱚᱫᱚ ᱦᱟᱹᱠᱩ ᱠᱷᱩᱥᱤᱭᱟ ᱟᱠᱚ ᱜᱮ
ᱟᱹᱞᱤᱧ ᱫᱚ ᱪᱩᱱᱟ ᱦᱟᱹᱠᱩ ᱜᱮ ᱫᱚᱢᱮᱞᱤᱧ ᱠᱩᱥᱤ ᱟᱠᱚᱣᱟ ᱯᱩᱴᱷᱤ ᱞᱩᱞᱦᱤ ᱡᱟᱦᱟᱸᱭ ᱠᱚ ᱠᱚ ᱢᱮᱱᱟᱜ ᱠᱚ ᱠᱚᱣᱟ ᱩᱱᱠᱩ ᱦᱟᱹᱠᱩ ᱠᱚᱜᱮ ᱟᱹᱞᱤᱧ ᱫᱚ ᱵᱮᱥᱤ ᱞᱤᱧ ᱥᱟᱵ ᱵᱟᱲᱟ ᱠᱚᱣᱟ ᱩᱱᱠᱩ ᱠᱚᱜᱮ ᱡᱚᱢ ᱞᱟᱫ ᱨᱟᱯᱟᱜ ᱠᱟᱛᱮᱫ ᱡᱚᱢ ᱫᱟᱠᱟ ᱡᱚᱢ ᱫᱟ ᱥᱟᱫ ᱞᱟᱫ ᱡᱚᱢ ᱟᱹᱰᱤ ᱢᱚᱸᱡᱽ ᱞᱤᱧ ᱵᱩᱡᱟ, ᱥᱮᱬᱟ ᱧᱚᱜ ᱠᱚᱫᱚ ᱟᱫᱚ ᱟᱵᱚ ᱢᱟᱴᱷᱮ ᱜᱷᱟᱴ ᱨᱮᱫᱚ ᱥᱮᱲᱟ ᱧᱚᱜ ᱦᱟᱹᱠᱩ ᱫᱚ ᱚᱠᱟᱨᱮᱢ ᱧᱟᱢᱮᱭᱟ ᱡᱟ ᱠᱚ ᱧᱟᱢᱚᱜᱼᱟ ᱦᱚᱭᱛᱳ ᱠᱟᱹᱴᱤᱡ ᱢᱟ ᱦᱟᱹᱠᱩ ᱠᱚᱜᱮ ᱠᱚ ᱧᱟᱢᱚᱜ ᱜᱮᱭᱟ ᱛᱚ ᱟᱫᱚ ᱩᱱᱠᱩ ᱠᱚᱜᱮ ᱡᱚᱢ ᱵᱟᱲᱟ ᱠᱚ ᱦᱩᱭᱩᱜᱼᱟ ᱟᱨᱠᱤ ᱮᱭ
ᱛᱟᱦᱞᱮ ᱜᱚᱢᱠᱮ ᱟᱫᱚ, ᱮᱸ ᱟᱸᱡᱚᱢ ᱵᱤᱱ ᱜᱚᱝᱠᱮ ᱛᱟᱦᱚᱞᱮ ᱟᱯᱮ ᱫᱚ ᱠᱤᱨᱤᱧ ᱠᱟᱛᱮᱜ ᱫᱚ ᱦᱟᱹᱠᱩ ᱵᱟᱯᱮ ᱡᱚᱢ ᱵᱟᱲᱟ ᱠᱚ ᱦᱩ,
ᱟᱫᱚ ᱵᱚᱨᱥᱟ ᱥᱮ ᱵᱚᱨᱥᱟ ᱠᱟᱞ ᱥᱚᱢᱚᱭ ᱫᱚ ᱢᱟᱱᱮ ᱱᱤᱛᱚᱜ ᱥᱚᱢᱚᱭ ᱫᱚ ᱟᱞᱮ ᱫᱚ ᱢᱟᱱᱮ ᱵᱟᱡᱟᱨ ᱠᱷᱚᱱ ᱦᱟᱹᱠᱩ ᱫᱚ ᱠᱚᱢ ᱡᱚᱢ ᱵᱟᱲᱟᱭ ᱟᱫᱚ ᱯᱨᱚᱛᱤ ᱫᱤᱱ ᱜᱮ ᱢᱟᱴᱷ ᱜᱷᱟᱴ ᱪᱟᱞᱟᱣ ᱞᱮᱱᱠᱷᱟᱱ ᱠᱟᱹᱴᱤᱡ ᱫᱚ ᱩᱛᱩ ᱵᱟᱲᱟ ᱠᱚ ᱞᱮᱠᱟ ᱫᱚ ᱥᱮ ᱡᱚᱢ ᱵᱟᱲᱟ ᱞᱮᱠᱟ ᱠᱚᱫᱚ ᱦᱟᱹᱠᱩ ᱠᱚᱫᱚ ᱠᱚ ᱧᱟᱢᱚᱜ ᱜᱮᱭᱟ ᱟᱫᱚ ᱚᱱᱟ ᱦᱤᱥᱟᱹᱵ ᱛᱮ ᱩᱸ ᱵᱟᱝ ᱥᱟᱵ ᱵᱟᱲᱟ ᱦᱩᱭᱩᱜ ᱜᱮᱭᱟ ᱵᱟᱡᱟᱨ ᱠᱚᱨᱮᱱ ᱠᱚᱫᱚ ᱦᱟᱹᱠᱩ ᱠᱚᱫᱚ ᱮᱸ ᱡᱟᱜᱮ ᱦᱩᱭᱩᱜ ᱟᱹᱛᱩ ᱚᱲᱟᱜ ᱠᱚᱨᱮᱱ ᱦᱟᱹᱠᱩ ᱜᱮ ᱩᱱᱠᱩ ᱪᱩᱰᱩᱵ ᱠᱟᱹᱴᱤᱡ ᱦᱟᱹᱠᱩ ᱠᱚᱜᱮ ᱡᱚᱢ ᱵᱟᱲᱟ ᱦᱩᱭᱩᱜᱼᱟ ᱟᱨᱠᱤ ᱦᱩᱸ ᱛᱟᱦᱞᱮ ᱟᱯᱮ ᱫᱚ ᱪᱮᱫ ᱞᱮᱠᱟ
ᱟᱞᱮ ᱦᱚᱸ ᱦᱟᱹᱠᱩ ᱫᱚᱞᱮ ᱥᱟᱵ ᱵᱟᱲᱟᱭᱮᱫ ᱠᱚᱜᱮᱭᱟ ᱟᱫᱚ ᱟᱫᱚ ᱩᱱᱤ ᱫᱚ ᱵᱟᱡᱟᱨ ᱦᱟᱹᱠᱩ ᱥᱮᱫᱚ ᱱ ᱟᱫᱚ ᱵᱟᱡᱟᱨ ᱦᱟᱹᱠᱩ ᱛᱮ ᱢᱟᱨᱟᱝ ᱢᱟᱨᱟᱝ ᱞᱟᱹᱴᱩ ᱟᱛᱮ ᱫᱚ ᱵᱟᱡᱟᱨ ᱠᱚᱨᱮ ᱠᱚ ᱧᱟᱢ ᱵᱟᱲᱟᱭ ᱟ ᱥᱮ ᱟᱫᱚ ᱵᱩᱥᱟᱹᱜ ᱠᱚᱫᱚ ᱩᱛᱩ ᱵᱟᱲᱟ ᱦᱩᱭᱩᱜ ᱠᱟᱱᱟ ᱚᱱᱟ ᱧᱟᱢᱚᱜ ᱠᱟᱱᱟ ᱠᱚ ᱩᱱᱠᱩ ᱫᱚ
ᱚ ᱛᱟᱦᱚᱞᱮ ᱟᱹᱵᱤᱱ ᱫᱚ ᱛᱟᱦᱚᱞᱮ ᱚᱲᱟᱜ ᱦᱮᱸ ᱞᱮᱹᱭ ᱵᱤᱱ ᱢᱟ
ᱛᱟᱦᱚᱞᱮᱧ ᱞᱟᱹᱭᱫᱟ ᱡᱮ ᱫᱚ ᱤᱭᱟᱹ
ᱚ ᱛᱟᱦᱞᱮ ᱟᱹᱵᱤᱱ ᱦᱚᱸ ᱢᱟᱴᱷ ᱠᱚᱫᱚ ᱵᱤᱱ ᱪᱟᱞᱟᱣ ᱵᱟᱲᱟ ᱞᱮᱱᱟ ᱥᱮ ᱵᱟᱝ ᱛᱮᱦᱮᱧ ᱫᱚ ᱛᱟᱦᱚᱞᱮ
ᱦᱮ ᱟᱞᱤᱧ ᱞᱤᱧ ᱪᱟᱞᱟᱣ ᱟᱞᱤᱝ ᱛᱤᱱ ᱫᱚ ᱪᱟ ᱞᱮᱱᱟᱞᱤᱧ ᱵᱷᱤᱛᱟᱹ ᱢᱟᱜ ᱠᱚᱫᱚᱞᱤᱧ ᱢᱟᱜ ᱦᱚᱴᱚ ᱠᱟᱫᱟ ᱫᱚ
ᱚ
ᱥᱤ ᱫᱚ ᱟᱨᱹᱣᱨᱤ ᱥᱤ ᱦᱩᱭᱩᱜᱼᱟ ᱚᱱᱟᱜᱮ
ᱚ ᱟᱫᱚ ᱫᱟᱜ ᱠᱚᱫᱚ ᱟᱯᱮ ᱥᱮᱫ ᱫᱚ ᱵᱟᱭ ᱫᱟᱜ ᱡᱟᱹᱲᱤᱠᱟᱣᱫ ᱯᱮ ᱛᱮ
ᱡᱚᱲᱚ ᱢᱟᱱᱮ ᱫᱟᱜ ᱫᱚ ᱡᱟᱹᱲᱤᱭ ᱫᱟᱭ ᱢᱟᱱᱮ ᱥᱮᱨᱚᱠᱚᱢ ᱫᱚ ᱵᱟᱭ ᱫᱟᱜ ᱫᱟ ᱵᱟᱹᱫ ᱵᱟᱹᱭᱦᱟᱹᱲ ᱠᱚ ᱛᱚᱸᱵᱟ ᱫᱚ ᱛᱚᱸᱵᱟ ᱟᱠᱟᱱᱟ ᱪᱟᱥ ᱞᱮᱠᱟ ᱫᱚ ᱦᱩᱭᱩᱜ ᱜᱮᱭᱟ
ᱚ
ᱟᱫᱚ ᱜᱚᱢᱠᱮ ᱟᱫᱚ
ᱵᱟᱨᱩᱰᱟᱝ ᱥᱮᱫᱽᱹᱨᱟ ᱫᱚ ᱵᱟᱵᱤᱱ ᱪᱟᱞᱟᱜ ᱜᱮᱭᱟ ᱡᱟᱯᱩᱫ ᱨᱮ
ᱦᱮᱸ ᱪᱟᱞᱟᱣ ᱵᱟᱲᱟ ᱦᱩᱭᱩᱜ ᱜᱮᱭᱟ ᱢᱟᱱᱮ ᱡᱩᱫᱤ ᱟᱭᱩᱵ ᱟᱭᱩᱵ ᱮ ᱫᱟᱜᱟ ᱛᱚ ᱟᱭᱩᱵ ᱵᱮᱲᱟ ᱫᱚ ᱵᱟᱹᱨᱩᱰᱟᱝ ᱠᱚ ᱨᱟᱠᱟᱵ ᱨᱟᱠᱟᱵ ᱟᱠᱚ ᱫᱟᱜ ᱞᱮᱠᱷᱟᱱᱮ ᱚᱜ ᱡᱩᱫᱤ ᱟᱭᱩᱵ ᱧᱚᱜ ᱫᱟᱜᱟ ᱛᱟᱦᱚᱞᱮ ᱪᱟᱞᱟᱜ ᱜᱮᱭᱟᱞᱮ ᱵᱟᱨᱩᱰᱟᱝ ᱥᱮᱸᱫᱽᱨᱟ ᱠᱚ ᱟᱫᱚ ᱛᱮᱦᱤᱧ ᱫᱚ ᱡᱮᱦᱮᱛᱩ ᱵᱟᱭ ᱫᱟᱜ ᱟᱠᱟᱫᱟ ᱚᱱᱟᱛᱮ ᱵᱟᱝ ᱪᱟᱞᱟᱣ ᱵᱟᱲᱟ ᱦᱩᱭ ᱟᱠᱟᱱᱟ ᱟᱫᱚ ᱟᱹᱵᱤᱱ ᱫᱚ ᱟᱹᱵᱤᱱ ᱫᱚ ᱵᱟᱨᱩᱰᱟᱝ ᱥᱮᱸᱫᱽᱨᱟ ᱠᱚᱫᱚ ᱵᱤᱱ ᱪᱟᱞᱟᱜ ᱜᱮᱭᱟ ᱥᱮ ᱵᱟᱵᱤᱱ ᱪᱟᱞᱟᱜ ᱜᱮᱭᱟ
ᱟᱞᱤᱧ ᱫᱚᱞᱤᱧ ᱪᱟᱞᱟᱜ ᱜᱮᱭᱟ ᱵᱟᱨᱩᱜᱰᱟᱝ ᱥᱮᱸᱫᱽᱨᱟ ᱠᱚᱫᱚ ᱟᱹᱭᱩᱵ ᱵᱮᱲᱟ ᱫᱚᱞᱮ ᱪᱟ ᱵᱟᱲᱟ ᱜᱮᱭᱟᱚ ᱞᱟᱭᱤᱴ ᱥᱟᱵ ᱠᱟᱛᱮ ᱠᱚᱫᱚ ᱞᱟᱭᱤᱴ ᱟᱨ ᱤᱭᱟᱹ ᱫᱟᱝ ᱢᱟᱝ ᱥᱚᱜ ᱫᱚᱞᱮ ᱪᱟᱜ ᱜᱮᱭᱟᱞᱮ ᱞᱟᱭᱤᱴ ᱫᱚ ᱢᱟᱱᱮ ᱫᱚᱦᱚ ᱞᱮᱠᱷᱟᱱ ᱞᱟᱭᱤᱴ ᱫᱚᱦᱚ ᱞᱮᱠᱷᱟᱱ ᱫᱚ ᱵᱟᱠᱚ ᱫᱟᱲᱨ ᱫᱟᱲᱮᱭᱟᱜᱼᱟ ᱵᱟᱨᱩᱰᱟᱝ ᱟᱫᱚ ᱟᱯᱮ ᱫᱚ ᱪᱮᱫ ᱪᱮᱫ ᱞᱮᱠᱟᱛᱮᱯᱮ ᱜᱚᱡ ᱠᱚᱣᱟ ᱟᱫᱚ
ᱦᱮᱸ ᱦᱮᱸ ᱟᱞᱮ ᱦᱚᱸ ᱟᱭᱩᱵ ᱵᱮᱲᱟ ᱫᱚ ᱞᱟᱭᱤᱴ ᱠᱚᱞᱮ ᱤᱫᱤ ᱵᱟᱲᱟᱭ ᱜᱮᱭᱟ ᱞᱟᱭᱤᱴ ᱠᱮᱫᱮᱭᱟᱢ ᱛᱟᱯᱚᱨᱮ ᱵᱟᱴᱳᱞ ᱠᱤᱢᱵᱟ ᱟᱸᱜᱥᱟᱨ ᱞᱮ ᱤᱫᱤ ᱜᱮᱭᱟ ᱛᱚ ᱚᱱᱟ ᱠᱚᱛᱮ ᱜᱮᱞᱮ ᱪᱷᱩᱴᱤ ᱵᱟᱲᱟ ᱠᱚᱣᱟ ᱟᱨᱠᱤ ᱟᱞᱮ ᱫᱚ ᱛᱚ ᱟᱯᱮ ᱫᱚ ᱪᱮᱫ ᱛᱮᱯᱮ ᱵᱟᱴᱚᱞ ᱛᱮ ᱥᱮ ᱞᱟᱹᱴᱷᱤ ᱠᱚᱛᱮᱯᱮ ᱜᱚᱡ ᱵᱟᱲᱟ ᱠᱚᱣᱟ ᱪᱮᱫ ᱠᱚᱛᱮ ᱯᱮ ᱜᱚᱡ ᱵᱟᱲᱟ
ᱟᱫᱚ ᱞᱟᱴᱷᱤ ᱦᱚᱸ ᱤᱫᱤ ᱛᱚᱨᱟᱭ ᱜᱮᱭᱟᱞᱮ ᱟᱨᱚ ᱟᱜᱥᱟᱨ ᱦᱚᱸᱞᱮ ᱤᱫᱤ ᱛᱚᱨᱟᱭ ᱜᱮᱭᱟ ᱟᱫᱚ ᱟᱫᱚ ᱥᱚᱨ ᱨᱮ ᱡᱩᱫᱤ ᱛᱟᱦᱮᱱᱟ ᱟᱜᱥᱟᱨ ᱛᱮᱫᱚ ᱵᱟᱞᱮ ᱛᱩᱧ ᱫᱟᱲᱮᱭᱟ ᱛᱚᱠᱷᱚᱱ ᱰᱟᱝᱹ ᱛᱮᱞᱮ ᱜᱚᱡ ᱠᱚᱣᱟ ᱥᱟᱺᱜᱤᱧ ᱨᱮᱫᱚ ᱞᱮ ᱛᱩᱧ ᱠᱚᱣᱟᱞᱮ
ᱦᱮᱸ ᱛᱟᱦᱚᱞᱮ ᱟᱹᱵᱤᱱ ᱦᱚᱸ ᱥᱮᱸᱫᱽᱨᱟ ᱥᱮᱸᱫᱽᱨᱟ ᱠᱚᱫᱚ ᱵᱤᱱ ᱪᱟᱞᱟᱣ ᱵᱟᱲᱟᱜ ᱜᱮᱭᱟ ᱵᱟᱝ
ᱦᱮᱸ ᱥᱮᱸᱫᱽᱨᱟ ᱠᱚᱫᱚᱞᱤᱧ ᱪᱟᱞᱟᱣ ᱵᱟᱲᱟᱜ ᱜᱮᱭᱟ ᱛᱟᱦᱚᱞᱮ ᱟᱵᱤᱱ ᱪᱮᱠᱟ ᱵᱤᱱ ᱟᱯᱮ ᱫᱚ ᱪᱮᱠᱟ ᱯᱮ ᱜᱮᱭᱟ ᱵᱟᱨᱩᱰᱟᱝ ᱡᱤᱞ ᱫᱚ ᱪᱮᱠᱟᱯᱮ ᱩᱛᱩ ᱜᱮᱭᱟ ᱢᱟᱱᱮ ᱛᱚ ᱠᱚᱥᱟᱣ ᱠᱚᱥᱟᱣ ᱩᱛᱩᱭ ᱜᱮᱭᱟ ᱥᱮ ᱤᱭᱟᱹ ᱢᱟᱱᱮ ᱨᱟᱥᱮ ᱜᱮᱭᱟ ᱯᱮ
ᱵᱟᱝ ᱟᱫᱚ ᱟᱞᱮ ᱫᱚ ᱵᱟᱹᱨᱩᱰᱟᱝ ᱩᱛᱩ ᱫᱚ ᱢᱟᱱᱮ ᱡᱷᱟᱞ ᱡᱷᱟᱞ ᱞᱮ ᱩᱛᱩ ᱠᱚᱜᱮᱭᱟ ᱟᱨᱠᱤ ᱡᱷᱟᱞ ᱡᱷᱟᱞ ᱩᱛᱩ ᱠᱟᱛᱮᱜ ᱞᱮ ᱡᱚᱢ ᱵᱟᱲᱟ ᱠᱚᱜᱮᱭᱟ ᱮᱭ ᱟᱨᱠᱤ ᱵᱟᱹᱨᱩᱰᱟᱝ ᱠᱚ ᱛᱚ ᱟᱯᱮ ᱫᱚ ᱪᱮᱫ ᱞᱮᱠᱟ ᱯᱮ ᱩᱛᱩ ᱵᱟᱲᱟ ᱠᱚᱜᱮᱭᱟ ᱵᱩᱹᱨᱩᱰᱟᱝ ᱠᱚᱫᱚ
ᱟᱞᱮ ᱫᱚ ᱚᱱᱮ ᱫᱚ ᱟᱞᱮᱦᱚᱸ ᱚᱱᱠᱟ ᱜᱮ ᱡᱷᱟᱞ ᱡᱷᱟᱞ ᱜᱮᱞᱮ ᱩᱛᱩ ᱵᱟᱲᱟ ᱠᱚᱜᱮᱭᱟ ᱛᱚ ᱨᱟᱥᱮ ᱫᱚ ᱵᱟᱞᱮ ᱨᱟᱥᱮ ᱜᱮᱭᱟ ᱨᱟᱥᱮ ᱫᱚ ᱵᱟᱝ ᱴᱮᱥ ᱵᱟᱝ
ᱚ ᱟᱪᱪᱷᱟ ᱟᱪᱪᱷᱟ ᱚ ᱛᱟᱦᱚᱞᱮ ᱟᱹᱵᱤᱱ ᱫᱚ ᱟᱯᱮ ᱥᱮᱫ ᱫᱚ ᱰᱤᱜ ᱠᱚᱫᱚ ᱠᱚ ᱧᱟᱢᱚᱜ ᱜᱮᱭᱟ ᱥᱮ ᱵᱟᱝ
ᱧᱟᱢᱚᱜ ᱜᱮ ᱠᱚ
ᱚ ᱟᱵᱤᱱ ᱫᱚ ᱰᱤᱜ ᱥᱠᱚᱛᱮᱵᱤᱱ ᱪᱟᱞᱟᱣ ᱵᱟᱲᱟ ᱟᱠᱟᱱᱟ ᱥᱮ ᱟᱹᱵᱤᱱ ᱪᱟᱞᱟᱣ ᱟᱠᱟᱱᱟ
ᱦᱮ ᱢᱟᱱᱮ ᱩᱱᱟᱹᱜ ᱫᱚ ᱪᱟ ᱫᱚ ᱪᱟ ᱵᱟᱲᱟ ᱦᱩᱭ ᱠᱟᱱᱟ ᱛᱚ ᱵᱟᱠᱚ ᱢᱚᱱᱮ ᱫᱚ ᱵᱟᱠᱚ ᱧᱟᱢ ᱜᱮᱭᱟ ᱥᱮ ᱟᱫᱚ ᱫᱟᱨᱮ ᱨᱮᱱᱟᱜ ᱟᱹᱭᱩ ᱵᱮᱲᱟ ᱫᱚ ᱚᱠᱚᱭ ᱫᱚ ᱢᱟᱱᱮ ᱫᱚ ᱵᱟᱞᱮ ᱥᱟᱵ ᱠᱚ ᱜᱮᱭ-ᱟ᱾
ᱚ ᱟᱞᱮ ᱛᱚ ᱰᱤᱜ ᱥᱟᱵ ᱫᱚ ᱦᱮᱸ ᱟᱞᱮ ᱫᱚ ᱰᱮᱠ ᱥᱟᱵ ᱫᱚ ᱪᱟᱞᱟᱜ ᱜᱮᱭᱟᱞᱮ ᱧᱤᱫᱟᱹ ᱵᱮᱲᱟ ᱦᱚᱸ ᱚᱱᱠᱟ ᱡᱟᱞ ᱠᱚ ᱟᱛᱮᱜ ᱟᱨᱠᱤ ᱟᱨ ᱚᱱᱟ ᱢᱟᱭᱤᱠ ᱨᱮ ᱚᱱᱟ ᱰᱮᱠ ᱨᱟᱜ ᱞᱮ ᱞᱟᱜᱟᱣ ᱜᱮᱭᱟ ᱛᱟᱯᱚᱨᱮ ᱚᱱᱠᱟ ᱠᱟᱛᱮ ᱛᱮᱫ ᱛᱟᱯᱚᱨᱮ ᱟᱫᱚ ᱰᱤᱜ ᱠᱚ ᱦᱤᱡᱩᱜ-ᱟ᱾ ᱟᱨ ᱰᱟᱝ ᱵᱟᱨᱭᱟ ᱰᱟᱝ ᱨᱮ ᱡᱟᱞ ᱥᱤᱴ ᱠᱟᱛᱮᱫ ᱞᱮ ᱛᱤᱸᱜᱩ ᱠᱚᱜᱼᱟ ᱩᱱᱠᱩ ᱦᱮᱡ ᱞᱮᱠᱷᱟᱱ ᱜᱮᱞᱮ ᱚᱛ ᱜᱚᱫ ᱠᱚᱣᱟ ᱟᱨᱠᱤ ᱚᱱᱟ ᱡᱟᱞ ᱠᱚᱛᱮ ᱮᱠᱴᱩ ᱚᱱᱠᱟ ᱠᱟᱛᱮᱫ ᱱᱤᱡᱮ ᱵᱮᱲᱟ ᱰᱤᱠ ᱥᱟᱵ ᱠᱚᱜᱮ
ᱦᱮᱸ ᱟᱞᱮ ᱥᱮᱫ ᱫᱚ ᱰᱮᱠ ᱫᱚᱠᱚ ᱧᱟᱢᱚᱜ ᱜᱮᱭᱟ! ᱧᱟᱢ ᱜᱮᱭᱟ ᱠᱚ ᱟᱞᱮ ᱥᱮᱫ ᱦᱚ ᱟᱞᱮ ᱫᱚ ᱵᱟᱞᱮ ᱥᱟᱵ ᱫᱚ ᱡᱟᱞᱴᱟᱞ ᱛᱮᱫᱚ ᱵᱟᱞᱮ ᱥᱟᱵ ᱵᱟᱲᱟ ᱠᱚᱜᱮᱭᱟ ᱥᱮ ᱩᱱᱠᱩ ᱫᱚ ᱟᱫᱚ ᱟᱭᱩᱵ ᱵᱮᱲᱟ ᱫᱚ ᱨᱤᱠᱥ ᱜᱮᱭᱟ ᱟᱫᱚ ᱚᱱᱟ ᱠᱷᱟᱹᱛᱤᱨ ᱨᱮ ᱵᱟᱮ ᱥᱟᱵ ᱵᱟᱲᱟ ᱵᱟᱮᱟᱵᱲᱟᱭᱟ
ᱚ ᱟᱨ ᱟᱞᱮ ᱫᱚ ᱥᱤᱧ ᱵᱮᱲᱟ ᱫᱚ ᱚᱱᱟ ᱤᱭᱟᱹ ᱡᱟᱦᱟ ᱯᱟᱥᱤ ᱠᱚ ᱢᱮᱱᱟᱜᱼᱟ ᱰᱟᱹᱠ ᱯᱟᱥᱤ ᱠᱚᱸᱜ ᱯᱟᱥᱤ ᱠᱚ ᱚᱱᱟ ᱠᱚᱞᱮ ᱚᱰᱟᱣᱟ ᱟᱨ ᱢᱤᱫᱴᱟᱝ ᱡᱟᱭᱜᱟ ᱨᱮ ᱠᱟᱹᱴᱤᱡ ᱡᱟᱦᱟᱸ ᱵᱩᱞᱩᱴᱩᱛᱷ ᱵᱚᱠᱥ ᱠᱚ ᱧᱟᱢᱚᱜ ᱠᱟᱱᱟ ᱦᱮᱛᱟᱨ ᱩᱱᱠᱩᱣᱟᱜ ᱚᱱᱟ ᱵᱚᱠᱥ ᱠᱚ ᱫᱚᱦᱚ ᱠᱟᱛᱮᱫ ᱚᱱᱟᱨᱮ ᱠᱟᱱᱮᱠᱥᱮᱱ ᱠᱟᱛᱮ ᱰᱮᱜ ᱞᱟᱜ ᱨᱟᱜ ᱨᱟᱜ ᱨᱟᱜ ᱞᱮ ᱪᱟᱞᱩᱭᱟ ᱛᱟᱦᱞᱮ ᱰᱮᱜ ᱚᱱᱟ ᱨᱟᱜ ᱠᱚ ᱦᱤᱡᱩᱜ ᱜᱮᱭᱟ ᱟᱨ ᱯᱟᱥᱤ ᱞᱮ ᱚᱰᱟᱣ ᱠᱟᱜᱼᱟ ᱛᱚ ᱚᱸᱰᱮ ᱦᱮᱡ ᱠᱟᱛᱮ ᱠᱚ ᱡᱷᱟᱞᱤᱜ ᱜᱮᱭᱟ ᱰᱮᱜ ᱠᱚ ᱟᱨᱠᱤ ᱚᱱᱠᱟ ᱠᱟᱛᱮᱜ ᱥᱤᱧ ᱵᱮᱲᱟ ᱫᱚᱞᱮ ᱡᱷᱟᱹᱞᱤ ᱠᱚ ᱜᱮᱭᱟ ᱰᱮᱹᱠ ᱠᱚᱫᱚ ᱟᱨ
ᱦᱩᱸ ᱛᱟᱦᱚᱞᱮ ᱰᱮᱲ ᱪᱟᱸᱫᱚ ᱵᱷᱟᱜᱮ ᱜᱮ ᱵᱩᱡᱷᱟᱹᱜ ᱜᱮᱭᱟ ᱛᱚ
ᱦᱮᱸ ᱰᱮᱠ ᱡᱮᱞ ᱫᱚ ᱟᱹᱰᱤ ᱟᱹᱰᱤ ᱢᱚᱸᱡᱽ ᱵᱩᱡᱷᱟᱹᱜ ᱜᱮᱭᱟ ᱡᱚᱢ ᱵᱟᱲᱟ ᱦᱩᱭ ᱠᱟᱱᱟ ᱢᱟᱱᱮ ᱠᱟᱥᱤ ᱡᱤᱞ ᱠᱷᱚᱱ ᱦᱚᱸ ᱪᱮᱛᱟᱱ ᱨᱮ ᱵᱩᱡᱷᱟᱹᱜ ᱜᱮᱭᱟ ᱰᱮᱠ ᱡᱤᱞ ᱟᱨᱠᱤ ᱛᱚ ᱟᱵᱤᱱ ᱵᱟᱵᱤᱱ ᱡᱚᱢ ᱵᱟᱲᱟᱣ ᱠᱟᱫᱟ ᱥᱮ ᱡᱚᱢ ᱵᱟᱲᱟ ᱠᱟᱫᱟᱵᱤᱱ ᱵᱟᱹᱞᱤᱧ ᱵᱟᱲᱟᱭᱟ ᱛᱚ ᱰᱮᱠ ᱡᱚᱢ ᱡᱩᱫᱤ ᱵᱟᱵᱤᱱ ᱡᱚᱢ ᱵᱟᱲᱟ ᱠᱟᱜ ᱠᱷᱟᱱ ᱰᱟᱹᱠ ᱡᱤᱞ ᱠᱚ ᱡᱚᱢ ᱵᱟᱲᱟᱭ ᱵᱤᱱ ᱟᱨᱠᱤ ᱟᱰᱤ ᱢᱚᱡᱽ ᱵᱤᱱ ᱵᱩᱡᱷᱟᱹᱣᱟ
ᱵᱟ ᱩᱱᱤ ᱡᱚᱢ ᱵᱟᱲᱟ ᱫᱚ ᱵᱟᱝ ᱦᱩᱭ ᱠᱟᱱᱟ ᱟᱸᱡᱚᱢ ᱵᱟᱲᱟ ᱟᱹᱫᱤᱧ ᱡᱤᱞ ᱴᱟᱜ ᱟᱰᱤ ᱥᱤᱵᱤᱞ ᱜᱮ ᱵᱩᱡᱷᱟᱹᱜ ᱟᱛᱚ ᱟᱫᱚ ᱡᱚᱢ ᱪᱟᱜ ᱦᱩᱭᱩᱜᱼᱟ ᱛᱟᱦᱞᱮ ᱡᱚᱢ ᱠᱟᱛᱮ ᱧᱮᱞ ᱦᱩᱭᱩᱜ-ᱟ ᱪᱮᱠᱟ ᱵᱩᱡᱟᱹᱜ ᱜᱮᱭᱟ
ᱚ ᱦᱮᱸ ᱟᱹᱰᱤᱧ ᱟᱰᱤ ᱢᱚᱡᱽ ᱜᱮ ᱵᱩᱡ ᱵᱟᱲᱟ ᱠᱟᱫᱟᱞᱤᱧ ᱟᱹᱞᱤᱧ ᱦᱩᱸ ᱞᱟᱹᱭ
ᱦᱩᱸ ᱛᱟᱦᱞᱮ ᱞᱮᱫᱤᱧ ᱪᱟᱥ ᱵᱟᱲᱟ ᱠᱚᱫᱚ ᱦᱩᱭᱱᱟ ᱛᱚ ᱛᱟᱦᱚᱞᱮ ᱡᱷᱮᱸᱴ ᱵᱚᱸᱜᱟ ᱡᱷᱮᱸᱴ ᱵᱚᱸᱜᱟ ᱥᱮᱫ ᱫᱚ ᱪᱮᱫ ᱯᱮ ᱪᱟᱥ ᱵᱟᱲᱟᱭ ᱜᱮᱭᱟ ᱛᱟᱦᱚᱞᱮ
ᱟᱫᱚ ᱱᱤᱭᱟᱹ ᱥᱤᱡᱤᱱ ᱫᱚ ᱟᱞᱮ ᱫᱚ ᱦᱩᱲᱩ ᱠᱚᱞᱮ ᱨᱚᱦᱚᱭ ᱵᱟᱲᱟᱭ ᱜᱮᱭᱟ ᱦᱩᱲᱩ ᱥᱩᱫᱩ ᱱᱤᱭᱟᱹ ᱥᱤᱡᱤᱱ ᱮᱴᱟᱜ ᱠᱤᱪᱷᱩ ᱥᱚᱵᱽᱡᱤ ᱠᱚᱫᱚ ᱠᱷᱩᱵ ᱠᱚᱢᱞᱮ ᱪᱟᱥ ᱜᱮᱭᱟ ᱡᱟ ᱦᱳᱭᱛᱚ ᱢᱟᱱᱮ ᱵᱟᱲᱜᱮ ᱠᱚᱨᱮᱱᱟᱜ ᱡᱟᱦᱟᱸ ᱠᱚᱨᱮᱫ ᱦᱩᱲᱩ ᱵᱟᱝ ᱨᱚᱦᱚᱭ ᱜᱟᱱᱚᱜ ᱜᱮᱭᱟ
ᱦᱮ‌
ᱚᱱᱠᱟᱱᱟᱜ ᱨᱚᱫᱚ ᱮᱢᱱᱤ ᱥᱚᱵᱽᱡᱤ ᱠᱚᱞᱮ ᱨᱚᱦᱚᱭ ᱵᱟᱲᱟᱭ ᱜᱮᱭᱟ ᱟᱨ ᱡᱟᱦᱟᱸ ᱠᱷᱮᱛ ᱡᱟᱦᱟᱸ ᱠᱚᱨᱮ ᱫᱟᱜ ᱠᱚ ᱫᱚᱢᱮ ᱛᱚᱸᱵᱟ ᱵᱟᱲᱟᱜ ᱜᱮᱭᱟ ᱚᱱᱟ ᱠᱚᱨᱮ ᱫᱚ ᱦᱩᱲᱩ ᱠᱚᱜᱞᱮ ᱨᱚᱦᱚᱭ ᱵᱟᱲᱟᱭᱟ ᱚᱱᱟ ᱠᱚᱫᱚ ᱦᱤᱛᱳᱜ ᱟᱞᱮ ᱫᱚ ᱦᱩᱲᱩ ᱨᱚᱦᱚᱭ ᱠᱚᱫᱚ ᱪᱟᱞᱩᱣ ᱠᱟᱱ ᱜᱮᱭᱟ ᱛᱚ ᱚᱱᱟ ᱠᱚᱜᱮ ᱨᱮᱣᱲᱮ ᱟᱨ ᱟᱛᱩ ᱚᱲ ᱚᱲᱟᱜ ᱥᱩᱨ ᱠᱚᱨᱮ ᱫᱚ ᱩᱱᱟᱹᱜ ᱟᱨᱠᱤ ᱥᱚᱵᱡᱤ ᱠᱚ ᱡᱟᱜᱮ ᱰᱷᱮᱸᱲᱚᱥ ᱠᱚ ᱠᱩᱸᱫᱽᱨᱤ ᱠᱚ ᱟᱨᱠᱤ ᱚᱱᱟ ᱠᱚᱞᱮ ᱨᱚᱦᱚᱭ ᱵᱟᱲᱟᱭ ᱜᱮᱭᱟ ᱟᱨᱠᱤ
ᱟᱫᱚ ᱛᱟᱦᱞᱮ ᱚᱱᱮ ᱜᱷᱩᱴᱩ ᱡᱟᱭᱜᱟ ᱠᱚᱨᱮ ᱡᱟ ᱡᱟᱭᱜᱟ ᱠᱚᱨᱮ ᱫᱚ ᱢᱟᱱᱮ ᱚᱱᱟ ᱦᱩᱲᱩ ᱨᱚᱦᱚᱭ ᱠᱚ ᱵᱟᱯᱮ ᱨᱚᱦᱚᱭ ᱡᱟᱭᱦᱳᱠ ᱛᱟᱦᱞᱮ ᱥᱚᱵᱡᱤ ᱯᱮ ᱨᱚᱦᱚᱭ ᱵᱟᱲᱟᱭ ᱜᱮᱭᱟ ᱛᱟᱦᱚᱞᱮ ᱪᱮᱜ ᱠᱚ ᱥᱚᱵᱡᱤ ᱠᱚᱯᱮ ᱵᱟᱲᱟᱭ ᱜᱮᱭᱟ?
ᱟᱞᱮᱥᱮᱜ ᱫᱚ ᱰᱷᱮᱸᱲᱚᱥ ᱠᱚ ᱠᱩᱸᱫᱽᱨᱤ ᱠᱚ ᱯᱚᱴᱚᱞ ᱠᱚ᱾ ᱢᱟᱹᱨᱤᱪ ᱠᱚ ᱤᱱᱟᱹ ᱠᱚ ᱟᱨᱠᱤ ᱠᱚᱸᱰᱦᱟ ᱠᱚ᱾ ᱤᱱᱟᱹᱠᱚ ᱩᱰᱩᱠᱚᱜ ᱠᱟᱱᱟ ᱟᱨᱠᱤ ᱨᱚᱦᱚᱭ ᱠᱟᱫᱟᱞᱮ᱾ ᱠᱤᱪᱷᱩ ᱠᱤᱪᱷᱩ ᱫᱚ ᱩᱰᱳᱜ ᱵᱟᱲᱟᱜ ᱠᱟᱱ ᱛᱟᱞᱮᱭᱟ ᱟᱨ
ᱠᱷᱩᱪᱩ ᱫᱚ ᱵᱟᱝ ᱟᱫᱚ ᱱᱤᱛᱟᱹᱜ ᱢᱟᱱᱮ ᱱᱤᱭᱟᱹ ᱥᱤᱡᱤᱱ ᱫᱚ ᱡᱟᱦᱟᱸ ᱠᱚᱞᱮ ᱨᱚᱦᱚᱭ ᱟᱠᱟᱜᱼᱟ ᱚᱱᱟ ᱫᱚ ᱵᱟᱡᱟᱨ ᱨᱮ ᱟᱠᱷᱨᱤᱧ ᱞᱟᱹᱜᱤᱜ ᱫᱚ ᱵᱟᱝ ᱚᱲᱟᱜ ᱨᱮ ᱡᱚᱢ ᱞᱟᱹᱜᱤᱫ ᱠᱟᱨᱚᱱ ᱱᱤᱛᱚᱜ ᱫᱚ ᱪᱟᱥ ᱠᱟᱹᱢᱤ ᱨᱮ ᱡᱚᱛᱚ ᱦᱚᱲ ᱵᱮᱥ ᱢᱮᱱᱟᱜ ᱞᱮᱭᱟ ᱛᱚ ᱛᱟᱦᱞᱮ ᱚᱠᱚᱭ ᱵᱟᱡᱟᱨᱮ ᱤᱫᱤᱭᱟ ᱤᱫᱤᱨᱮ ᱩᱱᱟᱹᱜ ᱜᱮᱞᱮ ᱪᱟᱥᱟ ᱛᱚ ᱚᱱᱛᱮ ᱱᱤᱛᱚᱜ ᱫᱚ ᱚᱲᱟᱜ ᱚᱲᱟᱜ ᱠᱚ ᱚᱲᱟᱜ ᱠᱚᱨᱮ ᱡᱚᱢ ᱵᱟᱲᱟ ᱠᱚ ᱞᱟᱹᱜᱤᱫ ᱜᱮ
ᱪᱟᱥ ᱵᱟᱲᱟ ᱫᱚ ᱦᱤᱛᱚᱜ ᱫᱚ ᱦᱩᱭᱩᱜ ᱠᱟᱱᱟ ᱟᱨᱠᱤ᱾ ᱚᱸ
ᱛᱟᱦᱞᱮ, ᱠᱟᱹᱴ ᱰᱷᱮᱲᱚᱥ ᱟᱞᱮ ᱦᱚᱸ ᱰᱷᱮᱲᱚᱥ ᱠᱚᱯᱤ ᱵᱟᱸᱫᱷᱟ ᱠᱚᱯᱤ ᱵᱟᱸᱫᱷᱟ ᱠᱚᱯᱤ ᱛᱟᱯᱚᱨᱮ ᱤᱭᱟᱹ ᱠᱩᱢᱩ ᱠᱩᱢᱲᱟ
ᱦᱩᱸ
ᱛᱟᱯᱚᱨᱮ ᱚᱱᱮ ᱞᱟᱣ ᱚᱱᱟ ᱠᱚᱜᱮ ᱛᱟᱯᱚᱨᱮ ᱯᱩᱨᱟᱹᱭ ᱴᱩᱨᱟᱹᱭ ᱠᱚᱞᱮ ᱟᱨ ᱠᱩᱸᱫᱽᱨᱤ ᱠᱚᱞᱮ ᱚᱱᱟ ᱴᱟᱭᱤᱢ ᱫᱚ ᱚᱱᱟ ᱪᱟᱥ ᱵᱟᱲᱟᱭ ᱜᱮᱭᱟ ᱟᱫᱚ ᱥᱤᱡᱤᱱ ᱟ ᱫᱚ ᱯᱟᱞᱴᱟᱣ ᱞᱮᱠᱷᱟᱱ ᱫᱚ ᱚᱱᱱᱚᱠᱤᱪᱷᱩ ᱪᱟᱥ ᱵᱟᱲᱟᱭ ᱜᱮᱭᱟ ᱡᱮᱢᱚᱱ ᱨᱮᱭᱟᱲ ᱫᱤᱱ ᱫᱚ ᱵᱟᱸᱫᱷᱟ ᱠᱚᱯᱤ ᱠᱚᱫᱚ ᱯᱷᱩᱞ ᱠᱚᱯᱤ ᱚᱱᱟ ᱠᱚᱫᱚ ᱪᱟᱥ ᱴᱚᱢᱮᱴᱳ ᱟᱯᱮ ᱫᱚ ᱪᱮᱫ ᱪᱟᱥ ᱵᱟᱲᱟᱭ ᱜᱮᱭᱟ?
ᱦᱮᱸ ᱟᱫᱚ ᱦᱮᱸ ᱟᱫᱚ ᱨᱮᱭᱟᱲ ᱫᱤᱱ ᱫᱚ ᱟᱞᱮ ᱫᱚ ᱯᱷᱩᱞ ᱠᱚᱯᱤ, ᱵᱟᱸᱫᱷᱟ ᱠᱚᱯᱤ, ᱠᱚ ᱟᱞᱩ ᱠᱚ, ᱛᱩᱲᱤ ᱠᱚ, ᱠᱷᱚᱥᱞᱟ ᱠᱚ, ᱚᱱᱟ ᱠᱚᱞᱮ ᱮᱨ ᱵᱟᱲᱟᱭ ᱜᱮᱭᱟ ᱾ ᱟᱨᱠᱤ ᱱᱚᱣᱟ ᱦᱩᱲᱩ ᱠᱚ ᱨᱟᱠᱟᱵ ᱠᱟᱛᱮ ᱡᱚᱠᱷᱚᱱ ᱨᱮᱭᱟᱲ ᱫᱤᱱ ᱥᱮᱴᱮᱨᱮᱱᱟ ᱩᱱᱚ ᱩᱱ ᱥᱚᱢᱚᱭ ᱫᱚ ᱚᱱᱟ ᱠᱚᱞᱮ ᱪᱟᱥ ᱵᱟᱲᱟᱭ ᱜᱮᱭᱟ ᱾
ᱚ ᱚᱱᱟ ᱠᱚ ᱪᱟᱥ ᱵᱟᱲᱟ ᱠᱟᱛᱮᱫ ᱟᱫᱚ ᱚᱱᱟ ᱠᱚ ᱨᱟᱠᱟᱵ ᱛᱮᱜᱮᱛᱚ ᱟᱨᱚ ᱮᱴᱟᱜ ᱥᱤᱡᱤᱱ ᱥᱮᱴᱮᱨᱚᱜ ᱠᱟᱱᱟ ᱥᱮ ᱚᱱᱟ ᱠᱚ ᱥᱚᱢᱚᱭ ᱫᱚ ᱟᱨᱠᱤ ᱚᱱᱟ ᱠᱚᱜᱮᱞᱮ ᱨᱚᱦᱚᱭ ᱵᱟᱲᱟ ᱜᱮᱭᱟ᱾ ᱩᱱ ᱥᱚᱢᱟᱹᱭ ᱫᱚ ᱠᱤᱱᱛᱩ ᱟᱞᱮ ᱫᱚ ᱵᱟᱡᱟᱨ ᱨᱮ ᱟᱠᱷᱨᱤᱧ ᱡᱚᱱᱱᱮ ᱜᱮ ᱵᱮᱥᱤ ᱞᱮ ᱪᱟᱥ ᱜᱮᱭᱟ ᱟᱫᱚ ᱩᱱ ᱥᱚᱢᱚᱭ ᱫᱚ ᱯᱷᱟᱸᱠᱟ ᱧᱚᱜ ᱞᱮ ᱦᱮᱱᱟᱛᱚ ᱥᱩᱫᱩ ᱦᱳᱲᱳ ᱫᱟᱞ ᱠᱟᱹᱢᱤ ᱟᱨᱠᱤ ᱛᱚ ᱚᱱᱟᱛᱮ ᱰᱷᱮᱨ ᱧᱚᱜ ᱜᱮᱞᱮ ᱨᱚᱦᱚᱭ ᱵᱟᱲᱟᱭ ᱜᱮᱭᱟ ᱵᱟᱡᱟᱨ ᱨᱮ ᱟᱠᱷᱨᱤᱧ ᱠᱚ ᱞᱟᱹᱜᱤᱫ ᱜᱮ ᱟᱨᱠᱤ᱾
ᱚᱝᱠᱟ ᱟᱨ ᱵᱟᱫᱟᱢ ᱠᱚᱫᱚ ᱵᱟᱯᱮ ᱪᱟᱥ ᱵᱟᱲᱟᱭ ᱜᱮᱭᱟ ᱥᱮ ᱪᱮᱜ? ᱨᱮᱭᱟᱲ ᱠᱚ ᱫᱤᱱ ᱫᱚ ᱵᱟᱫᱟᱢ
ᱟᱞᱮᱥᱮᱫ ᱫᱚ ᱟᱞᱮᱥᱮᱫ ᱫᱚ ᱠᱟᱹᱴᱤᱡ ᱠᱤᱪᱞᱟᱹ ᱦᱟᱥᱟ ᱠᱟᱱᱟ ᱛᱚ ᱛᱚ ᱵᱟᱫᱟᱢ ᱪᱟᱥ ᱫᱚ ᱵᱟᱲᱟᱭ ᱢᱮᱱᱟᱜ ᱜᱮ ᱡᱮ ᱮᱠᱴᱩ ᱵᱟᱹᱞᱤ ᱦᱟᱥᱟ ᱠᱚᱨᱮ ᱵᱟᱫᱟᱢ ᱪᱟᱥ ᱠᱚᱫᱚ ᱵᱤᱥᱤ ᱦᱩᱭᱩᱜ ᱜᱮᱭᱟ ᱛᱚ᱾ ᱚᱱᱟ ᱦᱤᱥᱟᱹᱵ ᱛᱮ ᱟᱞᱮ ᱥᱮᱫ ᱚᱱᱟ ᱵᱟᱫᱟᱢ ᱪᱟᱥ ᱠᱚᱫᱚ ᱚᱱᱠᱟ ᱵᱟᱝ ᱦᱩᱭᱩᱜ ᱜᱮᱭᱟ ᱟᱨᱠᱤ ᱟᱯᱮᱥᱮᱫ ᱵᱟᱫᱟᱢ ᱪᱟᱥ ᱦᱩᱭᱩᱜ ᱜᱮᱭᱟ ᱥᱮ ᱵᱟᱝ ᱦᱩᱭᱩᱜ ᱜᱮᱭᱟ?
ᱟᱞᱮᱮᱥᱮᱫ ᱫᱚ ᱦᱩᱭᱩᱜᱭ ᱜᱮᱭᱟ ᱵᱟᱫᱟᱢ ᱪᱟᱥ ᱠᱚᱫᱚ ᱟᱫᱚ ᱵᱟᱫᱟᱢ ᱪᱟᱥ ᱫᱚᱞᱮ ᱪᱟᱥ ᱜᱮᱭᱟ ᱵᱷᱟᱜᱤ ᱜᱮ ᱛᱮ ᱵᱟᱫᱟᱢ ᱨᱮᱱᱟᱜ ᱫᱚ ᱥᱩᱱᱩᱢ ᱰᱩᱞᱩᱝ ᱦᱩᱭᱩᱜ ᱜᱮᱭᱟ ᱥᱮ ᱟᱫᱚ ᱚᱱᱟ ᱠᱷᱟᱛᱤᱨ ᱵᱤᱥᱤ ᱜᱮᱞᱮ ᱪᱟᱥ
ᱚ ᱵᱟᱝ ᱟᱫᱚ ᱟᱞᱮᱫ ᱫᱚ ᱵᱟᱡᱟ ᱵᱟᱫᱟᱢ ᱥᱚᱢᱢᱚᱱᱫᱚ ᱫᱚ ᱩᱱᱟᱹᱜ ᱥᱤ ᱫᱚ ᱵᱟᱞᱮ ᱵᱟᱲᱟᱭᱟ ᱠᱟᱨᱚᱱ ᱟᱞᱮ ᱪᱮᱫ ᱫᱚ ᱵᱟᱫᱟᱢ ᱠᱚᱫᱚ ᱵᱟᱝᱞᱮ ᱪᱟᱥ ᱵᱟᱲᱟᱭ ᱜᱮᱭᱟ ᱾ ᱚ ᱟᱯᱮ ᱥᱮᱫ ᱫᱚ ᱟᱹᱰᱤ ᱡᱳᱨ ᱜᱮ ᱵᱟᱫᱟᱢ ᱠᱚᱫᱚᱯᱮ ᱪᱟᱥ ᱵᱟᱲᱟᱭ ᱜᱮᱭᱟ ᱥᱮ ᱪᱮᱫ?
ᱦᱮᱸ ᱟᱞᱮ ᱟᱹᱰᱤ ᱡᱳᱨ ᱜᱮᱞᱮ ᱪᱟᱥ ᱵᱟᱲᱟᱭ ᱜᱮᱭᱟ ᱾ ᱟᱯᱮᱫ ᱫᱚ ᱛᱤᱞᱢᱤᱧ ᱠᱚᱫᱚ ᱯᱮ ᱨᱚᱦᱚᱭ ᱜᱮᱭᱟ ᱵᱟᱝ ᱛᱤᱞᱢᱤᱧ ᱛᱩᱲᱤ ᱠᱚᱫᱚ ᱚᱱᱟ ᱠᱚ? ᱚᱱᱟ ᱚᱱᱟ ᱥᱩᱱᱩᱢ ᱫᱚ ᱡᱤ ᱜᱮᱭᱟ ᱯᱮ ᱥᱮ ᱞᱮᱱ ᱜᱮᱭᱟ
ᱚ ᱟᱫᱚ ᱱᱤᱡᱮᱫᱚ ᱩᱱᱟᱹᱜ ᱵᱟᱲᱟᱭ ᱵᱟᱹᱱᱩᱜᱼᱟ ᱡᱮ ᱚᱱᱟ ᱥᱩᱱᱩᱢ ᱠᱚ ᱚᱝᱠᱟ ᱥᱩᱱᱩᱢᱚᱜ ᱜᱮᱭᱟ ᱵᱟᱫᱟᱢ ᱠᱚᱦᱚᱸ᱾ ᱟᱞᱮ ᱫᱚ ᱵᱟᱫᱟᱢ ᱠᱚᱫᱚ ᱵᱟᱡᱟᱨ ᱠᱷᱚᱱ ᱦᱟᱛᱟᱣ ᱵᱟᱲᱟ ᱠᱟᱛᱮᱜ ᱡᱩᱫᱤ ᱡᱚᱢ ᱱᱟᱜ ᱯᱨᱚᱭᱳᱡᱚᱱ ᱦᱩᱭᱩᱜ ᱛᱟᱞᱮᱭᱟ ᱛᱟᱞᱮ ᱵᱟᱡᱟᱨ ᱠᱷᱚᱱ ᱜᱮ ᱡᱟᱜᱮ ᱴᱩᱠᱴᱟ ᱦᱟᱛᱟᱣ ᱟᱹᱜᱩ ᱵᱟᱲᱟ ᱠᱟᱛᱮᱜ ᱚᱱᱟᱜᱮ ᱪᱟᱥ ᱵᱟᱲᱟ ᱜᱮᱭᱟ ᱟᱨᱠᱤ᱾
ᱟᱪ ᱟᱫᱚ ᱛᱤᱞᱢᱤᱧ ᱠᱚᱫᱚ ᱟᱫᱚ ᱛᱤᱞᱢᱤᱧ ᱨᱮᱱᱟᱜ ᱫᱚ ᱵᱟᱯᱮ ᱥᱩᱱᱩᱢ ᱵᱟᱲᱟᱭ ᱜᱮᱭᱟ? ᱞᱮᱱ ᱠᱚᱫᱚ ᱵᱟᱯᱮ ᱞᱮᱱ ᱨᱚᱦᱚᱭ
ᱟᱫᱚ ᱟᱞᱮ ᱫᱚ ᱛᱤᱞᱢᱤᱧ ᱠᱚᱫᱚ ᱚᱝᱠᱟ ᱫᱚ ᱩᱱᱟᱹᱜ ᱵᱟᱝᱞᱮ ᱤᱭᱟᱹ ᱵᱟᱲᱟᱭ ᱜᱮᱭᱟ ᱾ ᱵᱟᱝᱞᱮ ᱪᱟᱥ ᱵᱟᱲᱟᱭ ᱜᱮᱭᱟ ᱟᱫᱚ ᱡᱮ ᱚᱱᱮ ᱠᱤᱪᱷᱩ ᱠᱤᱪᱷᱩ ᱥᱚᱢᱚᱭ ᱟᱵᱚᱣᱟᱜ ᱯᱚᱨᱚᱵᱽ ᱠᱚ ᱥᱚᱢᱚᱭ ᱰᱩᱢᱵᱩᱜ ᱨᱮ ᱛᱤᱞᱢᱤᱧ ᱠᱚ ᱢᱮᱥᱟ ᱞᱟᱜᱟᱜ ᱜᱮᱭᱟ ᱛᱚ ᱛᱚ ᱡᱚᱢᱟᱜ ᱵᱚᱪᱷᱚᱨ ᱨᱮ ᱢᱤᱫ ᱫᱷᱟᱣ ᱛᱤᱞᱢᱤ ᱰᱩᱵᱩᱜ ᱠᱚ ᱡᱚᱢᱟᱜᱼᱟ ᱾ ᱛᱚ ᱚᱱᱟ ᱥᱚᱢᱚᱭ ᱫᱚ ᱟᱞᱮ ᱠᱟᱹᱴᱤᱡ ᱞᱮ ᱦᱟᱛᱟᱣ ᱟᱹᱜᱩᱭ ᱜᱮᱭᱟ ᱵᱟᱡᱟᱨ ᱠᱷᱚᱱ ᱛᱤᱞᱢᱤᱧ ᱟᱨᱠᱤ ᱛᱟᱨᱯᱚᱨ ᱰᱳᱢᱵᱚᱜ ᱠᱚᱨᱮ ᱞᱮ ᱢᱮᱥᱟᱜ ᱜᱮᱭᱟ ᱟᱨᱠᱤ ᱛᱟᱨᱯᱚᱨᱮ ᱡᱚᱢ ᱵᱟᱲᱟ ᱦᱩᱭᱩᱜ ᱜᱮᱭᱟ ᱟᱯᱮ ᱥᱮᱫ ᱫᱚ ᱛᱤᱞᱢᱤᱧ ᱠᱚ ᱪᱟᱥ ᱵᱟᱲᱟ ᱦᱩᱭᱩᱜ ᱜᱮᱭᱟ ᱪᱮᱫ ᱥᱮ ᱵᱟᱝ
ᱦᱮᱸ ᱦᱳᱸᱭ ᱟᱞᱮ ᱥᱮᱫ ᱦᱩᱭᱩᱜ ᱜᱮᱭᱟ ᱛᱤᱞᱢᱤᱧ ᱠᱚ ᱪᱟᱥ ᱵᱟᱲᱟ ᱫᱚ ᱾
ᱦᱮᱸ